ᱦᱮᱞᱳ ᱦᱮᱸ ᱜᱚᱝᱠᱮ ᱟᱡᱚᱢᱚᱜ ᱠᱟᱱᱟ? ᱡᱟᱭᱦᱳᱠ ᱢᱟ ᱞᱟᱹᱭ ᱛᱟᱞᱟᱝ ᱢᱮ ᱾
ᱦᱮᱸ ᱾ ᱢᱮᱱ ᱫᱟ. ᱞᱤᱧ ᱱᱚᱜᱼᱚᱭ ᱡᱮ ᱟᱵᱚ ᱱᱚᱜᱼᱚᱭ ᱵᱟᱦᱟ ᱥᱚᱨᱦᱟᱭ ᱩᱸᱱ ᱡᱟᱦᱟᱱᱟᱜ ᱠᱚᱨᱮ ᱜᱮ ᱟᱵᱚ ᱥᱟᱱᱛᱟᱲ ᱠᱟᱞᱪᱟᱨ ᱠᱚᱨᱮ ᱱᱚᱜᱼᱚᱭ ᱡᱮ ᱛᱮᱦᱮᱧ ᱟᱵᱚᱱ ᱰᱤᱡᱮ ᱵᱚᱠᱥ ᱠᱚ-ᱠᱚ -ᱠᱚᱨᱟᱣᱮᱫ ᱛᱟᱵᱚᱱᱟ ᱱᱚᱣᱟ ᱵᱟᱨᱮᱛᱮ ᱟᱵᱮᱱ ᱠᱤᱪᱷᱩ ᱠᱟᱛᱷᱟ ᱞᱟᱹᱭ ᱛᱟᱵᱚᱱ ᱵᱮᱱ ᱥᱮ ᱾
ᱦᱳᱭ ᱠᱟᱛᱷᱟ ᱫᱚ ᱠᱟᱱ ᱜᱮ ᱾ ᱟᱫᱚ ᱱᱤᱭᱟᱹ ᱵᱟᱠᱷᱟᱨᱟ ᱪᱮᱫᱭᱟ ᱟᱵᱚᱣᱟᱜ ᱡᱟᱦᱟᱸ ᱨᱟ. ᱭᱨᱟ. ᱛ ᱟᱹᱨᱤᱪᱟᱹᱞᱤ ᱛᱟᱦᱮᱱᱟ ᱛᱟᱠᱚ ᱚᱞ ᱛᱚᱞ ᱠᱟᱜ ᱛᱟᱵᱚ ᱥᱚᱲᱚᱜ ᱟᱵᱚ ᱦᱚᱯᱲᱟᱢ ᱚᱱᱟ ᱫᱚ ᱟᱵᱚᱣᱟᱜ ᱜᱮ ᱾ ᱱᱟᱥᱟᱣ ᱥᱮᱫ ᱢᱟ ᱦᱮᱥᱮ ᱱᱟᱥᱟᱣᱚᱜ ᱠᱟᱱᱟ ᱦᱮᱥᱮ ᱾
ᱦᱮᱸ ᱦᱩ ᱾
ᱟᱵᱚ ᱱᱚᱣᱟ ᱠᱚ ᱥᱟᱱᱟᱢ ᱠᱚᱵᱚᱱ ᱦᱤᱲᱤᱧᱟᱵᱚᱱ ᱚᱠᱟ ᱫᱚ ᱠᱟᱱᱟ ᱟᱵᱚᱣᱟᱜ ᱫᱚᱝ ᱞᱟᱜᱽᱲᱮ ᱵᱟᱦᱟ ᱥᱚᱦᱨᱟᱭ ᱾ ᱥᱟᱱᱟᱢ ᱞᱮᱠᱟᱱᱟᱜ ᱟᱵᱚ ᱫᱚᱵᱚᱱ ᱦᱤᱲᱤᱧᱟ ᱯᱟᱛᱟ ᱥᱟᱱᱟᱢᱟᱜ ᱡᱟᱦᱟᱸ ᱵᱤᱱ ᱞᱟᱹᱭᱮᱫ ᱫᱚ ᱛᱚ ᱛᱟᱭᱚᱢ ᱫᱟᱨᱟᱢ ᱟᱵᱚ ᱦᱚ ᱩᱱᱠᱩ ᱪᱷᱟᱹᱛᱤᱠ ᱠᱚ ᱞᱮᱠᱟᱜᱮ ᱛᱤ ᱛᱩᱞᱟᱹᱵᱚᱱ ᱟᱨ ᱵᱟᱞᱮ ᱵᱟᱞᱮ ᱵᱚᱱ ᱮᱱᱮᱡ ᱟᱵᱚᱱ ᱦᱮᱸ ᱥᱮ ᱵᱟᱝ ᱾ ᱤᱱᱟᱹ ᱪᱷᱟᱲᱟ ᱫᱚ ᱩᱯᱟᱹᱭ ᱵᱟᱝ ᱛᱟᱦᱮᱱ ᱛᱟᱵᱚᱱᱟ ᱾ ᱥᱮᱨᱮᱧ ᱦᱚᱸ ᱵᱟᱵᱚᱱ ᱵᱟᱰᱟᱭᱟ ᱵᱟᱯᱞᱟ ᱵᱤᱦᱟᱹ ᱠᱚ ᱦᱩᱭᱩᱜᱼᱟ, ᱚᱱᱟ ᱞᱟᱹᱜᱤᱫ ᱛᱮ ᱦᱚᱲ ᱵᱷᱮᱲᱟ ᱟᱹᱜᱩᱭ ᱦᱩᱭᱩᱜ ᱛᱟᱵᱚᱱᱟ ᱩᱱᱠᱩ ᱡᱮᱢᱚᱱ ᱪᱷᱟ. ᱛᱤᱠ ᱨᱮᱱ ᱪᱮᱫ ᱞᱮᱠᱟ, ᱠᱚ ᱵᱷᱟᱲᱟ ᱟᱹᱜᱩ ᱠᱚᱣᱟ ᱠᱚ ᱚᱱᱠᱟᱠᱟ ᱞᱮᱠᱟᱜᱮ ᱟᱵᱚ ᱦᱚᱸ ᱵᱷᱟᱲᱟ ᱟᱹᱜᱩᱭ ᱦᱩᱭᱩᱜ ᱛᱟᱵᱚᱱᱟ ᱾
ᱦᱩᱸ ᱦᱩᱸ
ᱥᱮ ᱪᱮᱫ ᱮᱢ ᱞᱟᱹᱭ ᱢᱟ ᱟᱢ ᱞᱟᱹᱭ ᱛᱟᱞᱟᱝ ᱢᱮ ᱤᱱᱟᱹ ᱵᱟᱠᱷᱟᱨᱟ?
ᱦᱳᱭ ᱾ ᱦᱳᱭ ᱚᱱᱟ ᱢᱟ ᱠᱟᱱᱜᱮ ᱱᱚᱜᱼᱚᱭ ᱟᱵᱚᱣᱟᱜ ᱡᱟᱦᱟᱸ ᱡᱟᱦᱟᱸ ᱟᱵᱚᱣᱟᱜ ᱥᱟᱯᱟᱵ ᱢᱮᱱᱟᱜ ᱛᱟᱵᱚ ᱥᱟᱱᱛᱟᱲᱟᱜ ᱛᱩᱢᱫᱟᱜ ᱴᱟᱢᱟᱠ ᱱᱚᱣᱟᱛᱮ ᱡᱟᱦᱟᱸ ᱟᱵᱚ ᱨᱟᱹᱥᱠᱟᱹ ᱨᱟᱹᱥᱠᱟᱹ ᱵᱚᱱ ᱧᱟᱢᱟ ᱠᱤᱱᱛᱩ ᱦᱚᱲᱟᱜ ᱡᱤᱱᱤᱥ ᱛᱮ ᱚᱱᱠᱟᱛᱮ ᱟᱨ ᱨᱟᱹᱥᱠᱟᱹ ᱫᱚ ᱵᱟᱝ ᱧᱟᱢᱚᱜᱼᱟ ᱥᱮ ᱾ ᱟᱵᱚ ᱱᱚᱣᱟ ᱥᱟᱱᱛᱟᱲ ᱥᱚᱢᱟᱡ ᱡᱟᱦᱟᱸ ᱢᱮᱱᱟᱜ ᱛᱟᱵᱚᱱᱟ ᱟᱵᱚᱣᱟᱜ ᱱᱚᱣᱟ ᱨᱮ ᱡᱟᱦᱟᱸ ᱞᱮᱠᱟ ᱨᱟᱹᱥᱠᱟᱹ ᱦᱮᱱᱟ-ᱟ, ᱚᱱᱟ ᱮᱴᱟᱜ ᱨᱮᱫᱚ ᱚᱱᱠᱟ ᱫᱚ ᱵᱟᱝ ᱦᱩᱭᱩᱜᱼᱟ ᱾ ᱟᱨ ᱱᱚᱣᱟ ᱠᱚᱜᱮ ᱛᱚ ᱟᱵᱚᱣᱟᱜ ᱫᱚ ᱢᱤᱫᱴᱤᱡ ᱠᱟᱞᱪᱟᱨ ᱠᱟᱱ ᱛᱟᱵᱚᱱᱟ ᱾ ᱟᱵᱚᱣᱟᱜ ᱥᱚᱥ ᱠᱨᱤᱛᱤ ᱠᱟᱱ ᱛᱟᱵᱚᱱᱟ ᱱᱚᱣᱟ ᱠᱚᱜᱮ ᱫᱚ ᱟᱵᱚᱣᱟᱜ ᱩᱨᱩᱢ ᱩᱯᱨᱩᱢ ᱡᱤᱱᱤᱥ ᱫᱚ ᱾ ᱡᱮ ᱡᱟᱦᱟᱸᱭ ᱜᱮ ᱵᱮᱱ ᱧᱮᱞᱞᱟ ᱛᱟᱹᱣ ᱟᱵᱮᱱ ᱜᱚᱨᱵᱚ ᱠᱟᱛᱮᱫ ᱵᱮᱱ ᱢᱮᱱᱟ ᱡᱮ ᱦᱮᱸ ᱟᱞᱮᱭᱟᱜ ᱠᱟᱱᱟ ᱢᱮᱱᱛᱮ ᱾ ᱥᱮ ᱪᱮᱫ ᱱᱚᱣᱟ ᱡᱤᱱᱤᱥ ᱛᱚ ᱟᱵᱮᱱ ᱡᱩᱫᱤ ᱚᱱᱟ ᱡᱤᱱᱤᱥ ᱵᱟᱲᱟᱭ ᱜᱮ ᱵᱟᱵᱮᱱ ᱵᱟᱲᱟᱭ ᱠᱟᱜᱼᱟ, ᱪᱮᱫ ᱦᱚᱸ ᱡᱟᱦᱟᱸ ᱨᱮᱠᱚ ᱢᱮᱛᱟᱣ ᱵᱮᱱᱟ ᱢᱟᱥᱮ ᱛᱟᱦᱚᱞᱮ ᱟᱯᱮᱭᱟᱜ ᱠᱟᱱ ᱠᱷᱟᱡ ᱢᱟᱥᱮ ᱟᱯᱮ ᱟᱵᱮᱱ ᱠᱟᱹᱴᱤᱡ ᱠᱚᱨᱟᱣ ᱠᱟᱛᱮ ᱩᱫᱩᱜ ᱟᱞᱮ ᱵᱮᱱ, ᱚᱱᱟ ᱦᱚᱸ ᱡᱩᱫᱤ ᱩᱱ ᱫᱚ ᱵᱟᱵᱮᱱ ᱫᱟᱲᱮᱭᱟᱜᱼᱟ, ᱛᱟᱦᱚᱞᱮ ᱠᱟᱹᱡ ᱞᱮᱡᱟᱣ ᱵᱟᱲᱟ ᱨᱮᱱᱟᱜ ᱠᱟᱛᱷᱟ ᱛᱟᱦᱚᱞᱮ ᱚᱱᱟ ᱛᱮᱞᱤᱧ ᱢᱮᱱᱟ ᱡᱟᱦᱟᱸ ᱛᱤᱱᱟᱹᱜ ᱱᱚᱣᱟ ᱠᱚᱫᱚ ᱰᱤᱡᱮ ᱞᱟᱜᱽᱲᱮ ᱫᱚ ᱮᱢᱱᱤ ᱫᱤᱱ ᱠᱚᱨᱮ ᱦᱚᱸ ᱜᱟᱱᱚᱜ ᱜᱮᱭᱟ, ᱡᱟᱛᱮ ᱱᱚᱜᱼᱚ ᱱᱚᱣᱟ ᱵᱟᱦᱟ ᱥᱚᱦᱨᱟᱭ ᱠᱚᱨᱮ ᱵᱟᱵᱚᱱ ᱠᱚᱨᱟᱣ ᱞᱮᱠᱷᱟᱡ ᱢᱟ ᱟᱹᱰᱤ ᱱᱟᱯᱟᱭᱚᱜ,
ᱦᱩᱸ
ᱟᱹᱞᱤᱧᱟᱜ ᱵᱩᱪ ᱛᱮᱫᱚ
ᱮᱯᱚᱨᱮ ᱦᱮᱸ ᱡᱚᱛᱷᱟᱛ ᱠᱟᱛᱷᱟ ᱠᱟᱱ ᱜᱮᱭᱟ ᱾ ᱟᱵᱚ ᱦᱮᱸ ᱡᱚᱛᱚ ᱨᱮᱱᱟᱜ ᱜᱮ ᱡᱚᱛᱚ ᱞᱮᱠᱟᱱᱟᱜ ᱜᱮᱵᱚᱱ ᱛᱩᱠᱷᱤ ᱛᱚᱞᱟᱥ ᱪᱤᱠᱟᱹᱛᱮ ᱵᱚᱱ ᱧᱮᱞᱟ,
ᱦᱩᱸ
ᱤᱧ ᱫᱩᱧ ᱞᱮᱭᱟ ᱱᱚᱣᱟ ᱯᱷᱟᱞᱛᱩ ᱮᱢᱴᱟᱨᱴᱮᱱᱢᱮᱱᱴ ᱠᱚᱨᱟᱣ ᱠᱟᱛᱮ ᱠᱳᱱᱳ ᱞᱟᱵᱷ ᱵᱟᱱᱩ-ᱟ ᱾ ᱡᱟᱦᱟᱸ ᱫᱚ ᱟᱵᱚᱣᱟᱜ ᱞᱟᱹᱠᱛᱤ ᱨᱮᱱᱟᱜ ᱠᱟᱱ ᱛᱟᱵᱚᱱᱟ ᱚᱱᱟ ᱞᱟᱹᱠᱛᱤ ᱨᱮᱱᱟᱜ ᱞᱮᱠᱟᱱᱟᱜ ᱟᱵᱚ ᱵᱚᱱ ᱠᱟᱹᱢᱤ ᱞᱮᱠᱷᱟᱱ ᱱᱟᱯᱟᱭᱚᱜ ᱜᱮᱭᱟ ᱦᱳᱭᱥᱮ ᱾
ᱚᱱᱟ ᱞᱟᱹᱜᱤᱫ ᱛᱮ ᱰᱤᱡᱮ ᱞᱟᱜᱽᱲᱮ ᱨᱮ ᱚᱠᱚᱭ ᱠᱩᱲᱤ ᱵᱷᱟᱜᱮ ᱪᱮᱨᱦᱟᱭ ᱮᱱᱮᱡ ᱫᱟᱲᱮᱭᱟᱜᱼᱟ ᱵᱷᱟᱜᱮ ᱦᱤᱞᱟᱹᱣ ᱫᱟᱲᱮᱭ ᱟᱛᱟᱭᱟ ᱦᱚᱴᱚᱜ ᱮ ᱠᱚᱫᱚᱨ ᱫᱟᱲᱮᱭ ᱟᱛᱟᱭᱟ ᱦᱮᱸ ᱥᱮ ᱵᱟᱝ ᱚᱱ ᱚᱱᱟ ᱠᱚ ᱧᱮᱞᱮᱭᱟᱠᱚ ᱢᱤᱫᱴᱟᱝ ᱧᱮᱞᱚᱜᱚᱜᱼᱟ ᱡᱮ ᱩᱱᱤ ᱫᱚ ᱚᱱᱮ ᱨᱩᱯ ᱵᱚᱛᱤᱭᱟᱱ ᱠᱩᱲᱤ ᱜᱤᱫᱽᱨᱟᱹ ᱜᱮ ᱟᱫᱚ ᱜᱳᱚᱴᱟᱭ ᱦᱟᱱᱛᱮ ᱱᱟᱛᱮ ᱢᱟᱞᱠᱟᱣ ᱵᱟᱲᱟᱜᱼᱟ ᱦᱮᱸ ᱥᱮ ᱾ ᱚᱱᱟ ᱰᱤᱡᱮ ᱞᱟᱜᱽᱲᱮ ᱞᱟᱹᱜᱤᱫ ᱛᱮ ᱰᱨᱮᱥᱤᱝ ᱴᱮᱵᱤᱞ ᱠᱚᱠᱚ ᱮᱢᱟ ᱠᱚ ᱠᱟᱱᱟ ᱥᱮ, ᱟᱫᱚ ᱚᱱᱟ ᱠᱷᱟᱹᱛᱤᱨ ᱛᱮ ᱟᱨ ᱚᱠᱟ ᱞᱮᱠᱟᱱ ᱠᱚᱠᱚ ᱮᱢᱟ ᱠᱚ ᱠᱟᱱᱟ ᱢᱟᱥᱮ ᱞᱟᱹᱭ ᱢᱮ ᱡᱟᱦᱟᱸ ᱛᱤᱱᱟᱹᱜ ᱡᱟᱦᱟᱸ ᱞᱮᱠᱟᱱ ᱮ ᱮ ᱰᱨᱮᱥᱤᱝ ᱴᱮᱵᱩᱞ ᱠᱚ ᱧᱟᱢ ᱠᱟᱫᱟ ᱠᱚ ᱡᱚᱛᱚ ᱜᱮ ᱢᱤᱫᱴᱟᱝ ᱨᱩᱯ ᱵᱚᱛᱤᱭᱟᱱ ᱦᱚᱲ ᱠᱚᱜᱮ ᱠᱚ ᱧᱟᱢ ᱠᱟᱫᱟ ᱠᱚ ᱡᱟᱦᱟᱸ ᱫᱚ ᱩᱱᱤᱭᱟᱜ ᱨᱩᱯ ᱦᱮᱱᱟᱜ ᱠᱟᱜ ᱛᱟᱭᱟ ᱦᱮᱸᱥᱮ ᱵᱟᱝ ᱱᱟᱥᱮᱱᱟᱜ ᱦᱤᱞᱟᱹᱜᱟᱭ ᱢᱚᱸᱡᱽ ᱜᱮ ᱧᱮᱞᱚᱜ ᱟᱭ ᱩᱱᱤ ᱜᱮᱠᱚ ᱮᱢᱟᱭ ᱠᱟᱱᱟ ᱠᱚ ᱦᱚᱸᱜᱼᱚᱭ ᱡᱮ ᱱᱚᱜᱼᱚ ᱱᱚᱸ ᱢᱤᱫᱴᱟᱝ ᱤᱧ ᱫᱩᱧ ᱞᱟᱹᱭᱟ ᱱᱚᱣᱟ ᱫᱚ ᱟᱹᱰᱤ ᱵᱟᱹᱲᱤᱡ ᱥᱮᱫ ᱛᱮ ᱪᱟᱞᱟᱜ ᱠᱟᱱᱟ ᱢᱤᱫᱴᱟᱝ ᱵᱷᱟᱹᱜᱮ ᱠᱩᱲᱤ ᱜᱤᱫᱽᱨᱟᱹ ᱦᱚᱸ ᱟᱫᱚ ᱨᱩᱯ ᱦᱮᱱᱟᱜ ᱛᱟᱭᱟ ᱟᱫᱚ ᱜᱩᱱᱫᱚᱢ ᱪᱟᱵᱟ ᱤᱫᱤ ᱛᱟᱭᱟ ᱚᱱ ᱡᱮ ᱫᱟᱸᱲᱟ ᱵᱟᱲᱟᱭᱮᱟᱭ ᱟᱵᱚ ᱫᱚ ᱵᱟᱲᱟᱭ ᱜᱮᱭᱟᱢ ᱱᱤᱭᱟᱹ ᱟᱹᱛᱩ ᱫᱤᱥᱚᱢ ᱨᱮᱱᱟᱝ ᱠᱟᱛᱷᱟ ᱨᱮᱫᱚ ᱪᱮᱫ ᱞᱮᱠᱟᱼᱟ
ᱦᱮᱸ ᱡᱟᱦᱟᱸᱭ ᱫᱟᱬᱟᱱᱟᱭ ᱦᱮᱸ ᱚᱱᱮᱛᱚ ᱚᱱᱟ ᱚᱱᱮᱚᱱᱠᱟ ᱚᱱᱟ ᱤᱭᱟᱹ ᱨᱮᱜᱮ ᱛᱚ ᱪᱟᱞᱟᱣ ᱠᱟᱱᱟ ᱟᱵᱚ ᱫᱚ ᱱᱚᱜᱼᱚᱭ ᱡᱮᱢᱚᱱ ᱠᱚ ᱡᱤᱱᱤᱥ ᱮᱛᱚ ᱮᱦᱚᱵ ᱟᱠᱟᱱᱟ ᱦᱤᱛᱚᱜ ᱡᱟᱦᱟᱸ ᱨᱮᱜᱮ ᱵᱮᱱ ᱧᱟᱢᱟ ᱤᱱᱟᱹᱜᱮ ᱰᱤ ᱡᱮ ᱞᱟᱜᱽᱲᱮ ᱫᱚᱠᱚ ᱪᱟᱞᱟᱣᱮᱫ ᱜᱮᱭᱟ ᱟᱨ ᱚᱱᱟ ᱦᱚᱛᱮᱛ ᱛᱮᱜᱮ ᱡᱮ ᱛᱤᱥ ᱦᱚᱸ ᱵᱟᱠᱚ ᱢᱮᱱ ᱞᱮᱫᱟ ᱡᱮ ᱠᱟᱹᱴᱤᱡ ᱱᱚᱣᱟ ᱟᱵᱚ ᱥᱟᱱᱛᱟᱲ ᱥᱚᱢᱟᱡᱟᱜ ᱵᱚᱱ ᱫᱚᱦᱚᱭᱟ ᱠᱟᱹᱴᱤᱡ ᱚᱱᱟ ᱫᱚ ᱩᱠᱩᱨ ᱠᱚ ᱢᱟᱱᱮ ᱚᱱᱠᱟ ᱫᱚ ᱵᱟᱠᱚ ᱪᱤᱱᱛᱟᱹ ᱵᱷᱟᱵᱽᱱᱟᱭᱮᱫᱟ, ᱛᱟᱹᱣ ᱧᱮᱞ ᱠᱚᱵᱮᱱ ᱚᱱᱟ ᱠᱚ ᱞᱟᱹᱜᱤᱫ ᱡᱩᱫᱤ ᱵᱮᱱ ᱢᱮᱛᱟᱠᱚᱣᱟ ᱩᱱᱫᱚ ᱢᱤᱫᱴᱤᱡ ᱦᱚᱸ ᱦᱚᱲ ᱵᱟᱹᱵᱤᱱ ᱧᱟᱢ ᱠᱚᱣᱟ ᱾
ᱴᱷᱤᱠ ᱾
ᱦᱢ ᱦᱢ ᱾
ᱟᱫᱚ ᱚᱱᱟ ᱛᱮᱞᱤᱧ ᱢᱮᱱᱟ ᱡᱩ ᱡᱩᱫᱤ ᱟᱵᱚ ᱵᱚᱱ ᱫᱟᱲᱮᱭᱟᱜ ᱠᱷᱟᱡ ᱢᱟ ᱥᱩᱵᱤᱫᱟᱜ ᱜᱮᱭᱟ ᱢᱟᱱᱮ ᱡᱮ ᱟᱵᱚ ᱱᱚᱣᱟ ᱥᱟᱱᱛᱟᱲ ᱥᱚᱢᱟᱡᱽ ᱨᱮᱱᱟᱜ ᱠᱚᱨᱟᱣ ᱦᱚᱪᱚ ᱡᱟᱦᱟᱸ ᱛᱤᱱᱟᱹᱜ ᱠᱚᱨᱟᱣᱟᱢ ᱚᱱᱟ ᱫᱚ ᱴᱷᱤᱠ ᱜᱮᱭᱟ, ᱚᱱᱟ ᱠᱚᱨᱟᱣ ᱯᱮ ᱴᱷᱤᱠ ᱜᱮᱭᱟ ᱱᱚᱜᱼᱚᱭ ᱚᱨᱜᱮᱥᱴᱟᱨ ᱛᱚᱨᱜᱮᱥᱴᱟᱨ ᱦᱩᱭᱩᱜ ᱠᱟᱱᱟ ᱡᱚᱛᱚ ᱜᱤᱫᱟᱹᱨ ᱠᱚ ᱦᱟᱱᱮ ᱤᱥᱠᱩᱞ ᱠᱚ ᱵᱟᱹᱜᱤ ᱠᱟᱛᱮᱫ ᱡᱚ ᱛᱚ ᱚᱨᱜᱮᱥᱴᱟᱨ ᱨᱮᱠᱚ ᱫᱟᱬᱟᱱ ᱠᱟᱱᱟ ᱛᱚ ᱚᱱᱟ ᱦᱚᱸ ᱢᱤᱫᱴᱤᱡ ᱟᱵᱚᱣᱟᱜ ᱵᱟᱹᱲᱤᱡᱚᱜ ᱠᱟᱱᱟ ᱜᱤᱫᱟᱹᱨ ᱠᱚᱣᱟᱜ ᱵᱷᱚᱵᱤᱥᱚᱛ ᱦᱚᱸ ᱵᱟᱹᱲᱤᱡᱚᱜ ᱠᱟᱱᱟ ᱡᱟᱦᱟᱸ ᱨᱮᱜᱮ ᱱᱚᱜᱼᱚᱭ ᱤᱭᱟᱹ ᱡᱮᱢᱚᱱ ᱟᱵᱚ ᱡᱮᱢᱚᱱ ᱛᱮᱦᱮᱧ ᱜᱟᱯᱟ ᱱᱚᱜᱼᱚᱭ ᱠᱚᱞᱮᱡᱽ ᱠᱚᱨᱮ ᱠᱚ ᱮᱦᱚᱵ ᱟᱠᱟᱫ ᱛᱟᱵᱚᱱᱟ ᱱᱚᱜᱼᱚᱭ ᱠᱚ ᱯᱷᱟᱱᱥᱮᱱ ᱠᱚ ᱦᱩᱭᱩᱜ ᱠᱟᱱᱟ ᱡᱟᱦᱟᱱᱟᱜ ᱜᱮ ᱱᱚᱜᱼᱚᱭ ᱡᱮᱢᱚᱱ ᱱᱳᱛᱳᱜ ᱱᱚᱵᱤᱱ ᱵᱚᱨᱚᱱ ᱠᱚ ᱦᱩᱭᱩᱜ ᱠᱟᱱᱟ ᱚᱱᱟ ᱠᱚᱨᱮ ᱦᱚᱸ ᱠᱚ ᱟᱹᱜᱩᱭᱮᱫ ᱠᱚᱣᱟ ᱚᱨᱜᱮᱥᱴᱟᱨ ᱯᱟᱴᱤ ᱠᱚ ᱟᱨ ᱚᱱᱮ ᱠᱞᱟ ᱚᱱᱮ ᱤᱥᱠᱩᱞ ᱠᱚᱨᱮ ᱦᱚᱸ ᱚᱱᱟ ᱠᱚᱜᱮ ᱪᱟᱞᱟᱜ ᱠᱟᱱᱟ ᱡᱮ ᱡᱟᱦᱟᱸ ᱞᱮᱠᱟ ᱵᱚᱱ ᱮᱱᱮᱡ ᱫᱟᱲᱮᱭᱟᱜ ᱥᱮᱨᱮᱧ ᱫᱟᱲᱮᱭᱟᱜ ᱧᱮᱞ ᱠᱚᱵᱮᱱ ᱛᱩᱢᱫᱟᱹᱜ ᱴᱟᱢᱟᱠ ᱛᱮᱫᱚ ᱵᱟᱠᱚ ᱮᱱᱮᱡ ᱠᱟᱱᱟ
ᱦᱳᱭ ᱾
ᱡᱟᱦᱟᱱᱟᱜ ᱜᱮ ᱯᱨᱳᱜᱨᱟᱢ ᱠᱚ ᱦᱩᱭᱩᱜ ᱠᱟᱱᱟ ᱩᱠᱩᱨ ᱠᱚ ᱮᱱᱮᱡ ᱵᱟᱲᱟᱭ ᱠᱟᱱᱟ ᱡᱮ ᱦᱟᱯᱮᱥᱮ ᱟᱵᱚᱣᱟᱜ ᱛᱩᱢᱫᱟᱹᱜ ᱴᱟᱢᱟᱠ ᱛᱮ ᱢᱢ ᱠᱟᱹᱴᱤᱡ ᱵᱚᱱ ᱮᱱᱮᱡ ᱥᱮᱨᱮᱧᱟ, ᱚᱱᱟ ᱠᱚᱛᱮ ᱫᱚ ᱵᱟᱝ ᱾ ᱡᱟᱦᱟᱱᱟᱜ ᱯᱨᱳᱜᱨᱟᱢ ᱠᱚ ᱦᱩᱭᱩᱜ ᱚᱠᱟ ᱨᱮᱦᱚᱸ ᱡᱚᱛᱚ ᱠᱤᱪᱷᱩ ᱢᱟᱱᱮ ᱟᱵᱚ ᱫᱚ ᱢᱤᱭᱩᱡᱤᱠ ᱥᱤᱥᱴᱮᱢ ᱨᱮᱜᱮ ᱵᱚᱱ ᱥᱮᱱ ᱟᱠᱟᱱ, ᱡᱮ ᱟᱵᱚᱛᱮᱜᱮ ᱠᱟᱹᱴᱤᱡ ᱵᱚᱱ ᱥᱟᱱᱛᱟᱲᱟᱜ ᱵᱚᱱ ᱥᱮ ᱥᱮᱬᱟᱭᱟ ᱟᱨ ᱚᱱᱟ ᱜᱮᱵᱚᱱ ᱯᱨᱚᱫᱚᱨᱥᱚᱱᱤᱭᱟ ᱚᱱᱟ ᱫᱚ ᱚᱠᱩᱨ ᱟᱵᱚ ᱫᱚ ᱵᱟᱵᱚᱱ ᱥᱮᱬᱟᱭ ᱮᱫᱟ ᱚᱸᱰᱮ ᱫᱚ ᱚᱱᱟ ᱡᱤᱱᱤᱥ ᱫᱚ ᱵᱟᱵᱚᱱ ᱠᱚᱨᱟᱣ ᱫᱟ ᱥᱮ, ᱚᱱᱟ ᱞᱟᱹᱜᱤᱫ ᱤᱧ ᱢᱮᱱᱟ ᱡᱩᱫᱤ ᱚᱱᱮ ᱚᱱᱟ ᱠᱚᱵᱚᱱ ᱴᱷᱤᱠ ᱴᱷᱟᱠ ᱫᱟᱲᱮᱭᱟᱜ ᱠᱷᱟᱡ ᱢᱟ ᱟᱹᱰᱤ ᱜᱮ ᱵᱷᱟᱹᱞᱤ ᱠᱚᱜ ᱠᱮ ᱡᱮ ᱱᱚᱜ ᱱᱚᱣᱟ ᱰᱤ ᱡᱮ ᱞᱟᱜᱽᱲᱮ ᱠᱚᱦᱚᱸ ᱵᱚᱱ ᱵᱚᱱᱫᱚ ᱞᱮᱠᱷᱟᱡ ᱢᱟ ᱟᱹᱰᱤᱜᱮ ᱱᱟᱯᱟᱭ ᱠᱚᱜ ᱾ ᱵᱟᱝ ᱦᱮᱸᱼᱼ ᱟᱹᱞᱤᱧᱟᱜ ᱢᱮᱱᱛᱚ ᱚᱱᱮ ᱚᱱᱠᱟ ᱜᱮ ᱚᱱᱟ ᱠᱚᱫᱚ ᱚᱱᱮ ᱵᱚᱱᱫᱚ ᱪᱚᱞᱚᱠ ᱠᱷᱟᱡ ᱢᱟ ᱟᱹᱰᱤ ᱜᱮ ᱱᱟᱯᱟᱭᱚᱜ ᱚᱱᱟ ᱠᱚᱫᱚ ᱡᱚᱛᱚ ᱠᱤᱪᱷᱩ ᱜᱮ
ᱮᱫᱚ ᱢᱟ ᱚᱠᱚᱭ ᱛᱚ ᱚᱠᱚᱭ ᱵᱚᱱ ᱫᱚ ᱟᱹᱯᱤᱧᱟᱜ ᱢᱤᱫᱴᱟᱝ ᱩᱭᱦᱟᱹᱨ ᱵᱷᱟᱵᱽᱱᱟ ᱨᱮᱼᱼ ᱡᱮ ᱱᱟᱯᱟᱭ ᱤᱭᱟᱹ ᱵᱚᱱ ᱫᱚᱦᱚᱭᱟ ᱦᱩᱭᱩᱜᱼᱟ
ᱦᱮᱸ ᱱᱚᱣᱟ ᱫᱚ ᱱᱤᱡᱮ ᱱᱤᱡᱮ ᱴᱷᱤᱠ ᱜᱮᱛᱚ ᱠᱟᱹᱴᱤᱡᱼᱼ ᱠᱟᱨᱚᱱ ᱱᱤᱡᱮ ᱵᱟᱵᱮᱱ ᱡᱚᱛᱚ ᱠᱷᱚᱱ ᱵᱟᱵᱮᱱ ᱦᱟᱸ ᱦᱩᱸᱭᱟ ᱛᱚᱛᱚᱠᱷᱚᱱ ᱵᱷᱳᱨᱼᱼ ᱵᱟᱝ ᱜᱮ ᱪᱟᱞᱟᱜᱼᱟ ᱛᱚ
ᱦᱳᱭ ᱟᱨᱠᱤ ᱟᱫᱚ ᱵᱟᱠᱚ ᱞᱟᱭᱟ ᱢᱟᱱᱮ ᱢᱤᱫᱴᱟᱝ ᱠᱟᱛᱷᱟ ᱦᱮᱱᱟᱜ ᱟᱠᱟᱜ ᱜᱮ ᱟᱢ ᱫᱤᱥᱚᱢ ᱥᱩᱥᱟᱹᱨ ᱢᱟᱲᱟᱝ ᱨᱮᱜᱮ ᱟᱢ ᱥᱩᱥᱟᱹᱨᱚᱜ ᱢᱮ ᱟᱢᱟᱜ ᱥᱚᱢᱟᱡᱽ ᱥᱩᱥᱟᱹᱨ ᱛᱟᱢ ᱤᱱᱟᱹ ᱛᱟᱭᱚᱢ ᱫᱤᱥᱚᱢ ᱮᱢ ᱥᱩᱥᱟᱹᱨᱟ ᱨᱮᱦᱚᱸ ᱧᱮᱞᱚᱜᱚᱜᱼᱟ ᱮ ᱱᱤᱡᱮᱨᱮᱱ ᱵᱚᱭᱦᱟ ᱢᱤᱥᱨᱟᱼᱼ ᱜᱤᱫᱽᱨᱟᱹ ᱠᱚ ᱛᱟᱦᱮᱱᱟ ᱠᱚ ᱩᱱᱠᱩ ᱜᱮ ᱟᱢ ᱵᱟᱢ ᱵᱩᱡᱼᱼ ᱵᱩᱡᱷᱟᱣ ᱦᱚᱪᱚ ᱫᱟᱲᱮᱭᱟᱭᱟ ᱩᱱᱤ ᱟᱭᱟᱜ ᱨᱮ ᱡᱩᱫᱤ ᱩᱭᱦᱟᱹᱨ ᱵᱷᱟᱵᱱᱟᱼᱼ ᱢᱟᱜᱟ ᱵᱟᱝ ᱛᱟᱦᱮᱱ ᱛᱟᱭᱟ ᱟᱭᱟᱜ ᱦᱟᱛᱟᱝ ᱨᱮ ᱩᱱᱤ ᱟᱢ
ᱦᱮᱸ
ᱚᱱᱠᱟᱜ ᱠᱟᱱ ᱜᱮᱞᱤᱭᱮ ᱦᱮᱸ ᱤᱧᱟᱹᱜ ᱵᱷᱟᱹᱜᱤ ᱵᱟᱭ ᱧᱮᱞ ᱥᱟᱦᱟᱣ ᱫᱟᱭ ᱦᱮᱸ ᱚᱱᱟ ᱦᱚᱛᱮᱜ ᱛᱮ ᱤᱧ ᱮ ᱢᱟᱱᱟ ᱵᱟᱨᱚᱱᱤᱧᱼᱼ ᱱᱚᱜᱼᱚ ᱱᱚᱣᱟ ᱠᱟᱛᱷᱟ ᱠᱚ ᱱᱩᱠᱩ ᱟᱠᱚ ᱟᱠᱚ ᱛᱮ ᱠᱚ ᱩᱭᱦᱟᱹᱨ ᱵᱟᱹᱵᱤᱭᱟ
ᱦᱟᱸ
ᱡᱮ ᱛᱤᱱᱟᱹᱜ ᱡᱚᱛᱷᱟ ᱛᱟᱜ ᱮᱢ ᱞᱟᱹᱭᱫᱟ ᱥᱮ ᱛᱤᱱᱟᱹᱜ ᱵᱟᱝ ᱡᱚᱛᱷᱟᱛᱟᱜ ᱮᱢ ᱞᱟᱹᱭᱫᱟ ᱚᱱᱟ ᱱᱤᱛᱚᱜ ᱫᱚ ᱩᱱᱤ ᱫᱚ ᱵᱟᱭ ᱧᱮᱞᱟ ᱥᱮ ᱵᱟᱭ ᱛᱩᱞᱟᱹ ᱡᱚᱠᱷᱟᱭᱟ
ᱦᱮᱸ ᱡᱚᱛᱚ ᱠᱷᱚᱱ ᱵᱚᱦᱚᱜ ᱨᱮ ᱵᱟᱭ ᱠᱷᱟᱹᱲᱟ ᱚᱱᱟ ᱡᱤᱱᱤᱥᱼᱼ ᱛᱚᱠᱷᱚᱱ ᱵᱷᱚᱨ ᱛᱚ ᱩᱱᱤ ᱫᱚ ᱚᱱᱟ ᱫᱚ ᱵᱟᱹᱲᱤᱡ ᱜᱮᱵᱚᱱ ᱢᱚᱱᱮᱭᱟ ᱱᱮ ᱦᱟᱸᱜ ᱡᱟᱦᱟᱸᱭ ᱜᱮ ᱢᱟᱱᱮ ᱱᱮᱦᱚᱲ ᱦᱚᱸ ᱡᱟᱦᱟᱸᱭ ᱜᱮᱼᱼ ᱡᱩᱫᱤ ᱚᱱᱟ ᱡᱤᱱᱤᱥ ᱵᱟᱵᱮᱱ ᱛᱩᱞᱟᱹ ᱡᱚᱠᱷᱟᱭᱟ ᱛᱚᱛᱚ ᱠᱷᱚᱱ ᱵᱷᱚᱨ ᱟᱵᱮᱱᱼᱼ ᱫᱚ ᱡᱟᱦᱟᱸ ᱛᱤᱱᱟᱹᱜ ᱵᱮᱥᱟ ᱦᱩᱭᱩᱜ ᱡᱟᱦᱱᱟᱜ ᱛᱤᱱᱟᱹᱜ ᱜᱮ ᱟᱵᱮᱱ ᱫᱚ ᱚᱱᱟ ᱫᱚ ᱟᱵᱮᱱᱟᱜ ᱠᱩᱥᱤ ᱥᱤᱢ ᱢᱚᱛᱛᱚ ᱟᱵᱮᱱᱟᱜ ᱢᱚᱱᱮ ᱨᱮ ᱡᱟᱦᱟᱸ ᱵᱚᱞᱚ ᱟᱠᱟᱱᱟ ᱛᱚᱼᱼ ᱚᱱᱟ ᱜᱮ ᱡᱤᱱᱤᱥ ᱜᱮ ᱟᱵᱮ ᱫᱚᱵᱮᱱ ᱠᱚᱨᱟᱣ ᱜᱮᱭᱟ ᱤᱱᱟ ᱛᱮ ᱦᱚᱲ ᱛᱤᱱᱟᱹᱜ ᱫᱟᱢᱟᱱ ᱠᱟᱛᱷᱟ ᱠᱚ ᱠᱟᱛᱷᱟᱭ ᱞᱟᱹᱭ ᱟᱵᱮᱱᱟ ᱡᱟᱦᱟᱱᱟᱜ ᱜᱮ ᱞᱟᱹᱭ ᱟᱵᱮᱱ ᱡᱩᱫᱤ ᱢᱤᱫ ᱫᱷᱟᱣ ᱵᱚᱞᱚᱭ ᱮᱱᱟ ᱠᱤᱱᱛᱩ ᱛᱚ ᱡᱩᱫᱤ ᱵᱮᱱ ᱵᱩᱡᱟ ᱛᱟᱦᱚᱞᱮ ᱚᱴᱳᱢᱮᱴᱤᱠ ᱞᱟᱡ ᱛᱮᱜᱮ ᱚᱱᱟ ᱫᱚ ᱴᱷᱤᱠᱚᱜᱼᱟ ᱴᱷᱤᱠ ᱫᱚ ᱟᱡ ᱛᱮᱜᱮ ᱵᱮᱱ ᱵᱩᱡ ᱧᱟᱢᱟ ᱢᱮᱱᱟ ᱵᱟᱜ ᱮᱴᱟᱜ ᱦᱚᱲ ᱦᱚᱸ ᱱᱤᱛᱚᱜ ᱫᱚ ᱵᱚᱱᱫᱚ ᱠᱚ ᱦᱩᱭᱩᱜᱼᱟ ᱱᱚᱜᱼ ᱱᱚᱣᱟ ᱠᱚ ᱡᱤᱱᱤᱥ ᱜᱮ ᱟᱫᱚ ᱚᱱᱟ ᱦᱚᱛᱮᱡ ᱛᱮᱧ ᱢᱮ ᱤᱥᱠᱩᱞ ᱠᱚᱨᱮ ᱦᱚᱸ ᱚᱱᱮ ᱚᱝᱠᱟ ᱦᱩᱭᱩᱜ ᱠᱟᱱᱟ ᱥᱮ ᱚᱱᱟ ᱛᱮᱜᱮ ᱦᱚᱸ ᱵᱟᱠᱚ ᱥᱮᱬᱟᱭ ᱮᱫᱟ ᱱᱮᱼᱼ ᱛᱮᱜᱮ ᱚᱱᱟ ᱯᱨᱳᱜᱨᱟᱢ ᱠᱟᱹᱴᱤᱡ ᱡᱟᱹᱥᱛᱤ ᱡᱟᱹᱥᱛᱤᱭ ᱨᱮᱭ ᱯᱨᱳᱜᱨᱟᱢ ᱨᱮᱜᱮ ᱵᱚᱱ ᱠᱟᱹᱴᱤᱡ ᱠᱟᱹᱴᱤᱡ ᱵᱚᱱ ᱵᱚᱞᱚ ᱧᱚᱜ ᱠᱟᱱᱟ ᱾
ᱦᱳᱭ ᱟᱫᱚ ᱦᱳᱭ ᱯᱨᱳᱜᱨᱟᱢ ᱡᱩᱫᱤ ᱠᱚᱨᱟᱣ ᱨᱮᱱᱟᱜ ᱜᱮ ᱥᱮᱼᱼ ᱦᱮᱸ ᱠᱚᱨᱟᱣ ᱜᱮᱭᱟ ᱠᱚ ᱦᱮᱸ ᱟᱹᱰᱤ ᱦᱚᱲ ᱜᱮ ᱪᱷᱟᱛᱤᱠ ᱠᱚᱠᱤ ᱵᱟᱠᱚ ᱠᱚᱨᱟᱣ ᱫᱟ, ᱠᱚᱨᱟᱣ ᱮᱫ ᱜᱮᱭᱟ ᱠᱚ ᱟᱫᱚ ᱤᱧᱼᱼ ᱤᱧ ᱞᱟᱹᱭᱟ ᱡᱮ ᱚᱱᱟ ᱠᱚᱨᱟᱣ ᱨᱮᱱᱟᱜ ᱢᱤᱫᱴᱟᱝ ᱥᱤᱢᱟ ᱵᱚᱫᱽᱫᱷᱚᱛᱟ ᱛᱟᱦᱮᱸ ᱫᱚᱨᱠᱟᱨᱚᱜ ᱠᱟᱱᱟ ᱪᱮᱫ ᱟᱢ ᱠᱚᱨᱟ ᱣᱟᱢᱼ ᱠᱚᱨᱟ ᱣᱟᱢ ᱟᱹᱭᱩᱵ ᱛᱚᱨᱟ ᱜᱮ ᱮᱛᱚᱦᱚᱵ ᱢᱮ ᱪᱷᱚ ᱴᱟ ᱥᱟᱛ ᱴᱟ ᱵᱷᱤᱛᱤᱨ ᱨᱮᱜᱮ ᱟᱢ ᱧᱤᱫᱟᱹ ᱵᱟᱨᱚᱴᱟ ᱢᱟᱲᱟᱝ ᱨᱮᱜᱮ ᱟᱢᱫᱚ ᱢᱩᱪᱟᱹᱫ ᱜᱤᱰᱤ ᱠᱟᱜ ᱢᱮ᱾ ᱡᱟᱛᱮᱫ ᱦᱮᱸ ᱫᱚᱥᱟᱨ ᱫᱤᱱ ᱦᱤᱞᱳᱜ ᱡᱟᱦᱟᱸᱭ ᱠᱚ ᱧᱮᱧᱮᱞ ᱠᱚ ᱚᱨᱠᱮᱴᱟ ᱧᱮᱧᱮᱞᱟᱱ ᱦᱚᱲ ᱠᱚ ᱟᱞᱚ ᱠᱚ ᱰᱟᱢ ᱰᱟᱦᱮ ᱭᱟᱜ ᱢᱟ ᱚᱱᱟ ᱦᱟᱺᱰᱤᱯᱹᱹᱹ ᱯᱟᱹᱣᱨᱟᱹ ᱧᱩ ᱠᱟᱛᱮᱫ ᱦᱟᱸᱰᱮ ᱛᱟᱠᱟᱡ ᱛᱩᱠᱩᱡ ᱚᱱᱮ ᱧᱤᱫᱟᱹ ᱵᱮᱸᱜᱮᱫ ᱨᱮᱱᱟᱜ ᱢᱮᱫᱴᱟᱝ ᱡᱟᱦᱟᱸ ᱯᱚᱨᱚᱵᱷᱟᱵ ᱛᱟᱦᱮᱸᱱ ᱛᱟᱠᱚᱣᱟ ᱦᱮᱸ ᱵᱟᱝ, ᱟᱠᱚ ᱪᱮ- ᱦᱮᱸ ᱚᱱᱟ ᱜᱤᱫᱽᱨᱟᱹ ᱦᱚᱸ ᱱᱟᱯᱟᱡ ᱪᱚᱡ ᱡᱟᱹᱯᱤᱫ ᱟᱠᱟᱫᱟᱭ ᱞᱟᱯᱟᱲᱠᱟᱜ, ᱚᱱᱮ ᱡᱮ ᱧᱤᱫᱟᱹ ᱜᱚᱰᱟᱢ ᱵᱟᱲᱟ ᱟᱠᱟᱱ ᱫᱚᱭ ᱢᱤᱫ ᱜᱤᱫᱟᱹᱭ ᱵᱮᱸᱜᱮᱫ ᱟᱠᱟᱫ ᱫᱚᱭ᱾
ᱦᱩᱸ
ᱟᱪᱪᱷᱟ ᱚᱱᱟ ᱠᱷᱟᱹᱛᱤᱨ ᱛᱮ ᱚᱱᱠᱟᱱ ᱠᱟᱛᱷᱟ ᱫᱚ ᱾
ᱦᱚᱸ, ᱩᱸ ᱚᱱᱟᱜᱮ ᱟᱫᱚ ᱚᱱᱮ ᱚᱱᱠᱟ ᱠᱟᱛᱮ ᱜᱮ ᱟᱫᱚ ᱱᱤᱡᱟᱹ ᱨᱤᱱ ᱜᱮᱢ ᱚᱸᱠᱟ ᱠᱟᱹᱛᱤᱜ ᱵᱩᱡᱷᱟᱹᱣ ᱵᱟᱲᱟ ᱠᱟᱛᱮᱜ ᱡᱩᱫᱤᱻᱡᱽ ᱵᱚᱱᱫᱚᱜ ᱠᱷᱟᱡ ᱱᱤᱡᱟᱹ ᱱᱤᱡᱟᱹᱛᱮ ᱡᱩᱫᱤ ᱠᱚ ᱵᱩᱡᱽ ᱠᱷᱟᱡ
ᱦᱳᱭ, ᱟᱫᱚ ᱢᱤᱫ ᱵᱟᱨ ᱠᱟᱛᱷᱟ ᱫᱚ ᱤᱧ ᱦᱚᱸ ᱟᱫᱚ ᱡᱚᱠᱷᱚᱱ ᱠᱷᱟᱱ ᱜᱮ ᱱᱚᱝᱠᱟᱱᱟᱜ ᱠᱟᱛᱷᱟ ᱠᱚ ᱨᱟᱠᱟᱵᱽ ᱟᱛᱮ ᱵᱟᱝᱼᱟ ᱟᱫᱚ ᱟᱫᱚ ᱨᱚᱨᱚᱲ ᱜᱮ ᱥᱟᱱᱟᱧᱟ ᱥᱮ ᱢᱮᱢᱮᱱ ᱜᱮ᱾
ᱦᱩᱸ,
ᱡᱮ ᱱᱚᱝᱠᱟ ᱫᱚ ᱪᱮᱫᱟᱜ ᱟᱵᱚ ᱫᱚ ᱱᱚᱝᱠᱟ ᱠᱷᱟᱱ ᱫᱚ ᱱᱚᱣᱟ᱾ ᱡᱚᱛᱚ ᱨᱮᱱᱟᱜ ᱜᱮ ᱢᱮᱫᱴᱟᱝ ᱴᱟᱝ ᱥᱚᱞᱚᱥᱚᱱ ᱫᱚ ᱛᱟᱦᱮᱸᱱ ᱜᱮᱭᱟ,
ᱡᱩᱫᱤ ᱵᱮᱱ ᱢᱮᱛᱟᱭᱟ ᱢᱤᱫ ᱦᱚᱲ ᱟᱵᱮᱱᱼᱮ ᱨᱟᱹᱜᱤᱭᱟᱵᱤᱱᱟ ᱦᱮ ᱚᱭ ᱛᱟᱵᱚ ᱫᱚ ᱫᱚᱢᱮ ᱚᱱᱟ ᱫᱚ ᱱᱤᱭᱟᱹ ᱫᱚ᱾
ᱢᱤᱫ ᱦᱚᱲ ᱥᱩᱢᱩᱝ ᱫᱚ ᱵᱟᱝᱼᱟ, ᱟᱹᱰᱤ ᱟᱭᱢᱟ ᱦᱚᱲ ᱜᱮᱠᱚ ᱨᱟᱹᱜᱤ ᱭᱟᱠᱚᱣᱟ᱾
ᱦᱮᱸ ᱨᱟᱹᱜᱤ ᱫᱚ ᱨᱟᱹᱜᱤ ᱜᱮᱭᱟ ᱠᱚ ᱟᱫᱚ ᱵᱟᱠᱚ ᱵᱟᱠᱚ ᱞᱟᱹᱭ ᱵᱟᱲᱟᱭᱟ ᱛᱚ᱾ ᱚᱱᱟ ᱫᱚᱞᱤᱧ ᱢᱮᱱ ᱫᱟ ᱞᱟᱹᱭ ᱞᱮᱠᱷᱟᱡ ᱫᱚ ᱟᱵᱮᱱ ᱚᱛᱷᱚᱱ ᱦᱚᱲ ᱠᱚ ᱨᱟᱹᱜᱤᱜᱼᱟ᱾ ᱚᱠᱚᱭ ᱦᱚᱸ ᱢᱟᱱᱮ ᱞᱟᱦᱟᱜ ᱵᱟᱵᱚᱱ ᱞᱟᱦᱟᱜ ᱞᱟᱹᱜᱤᱫᱚᱜᱼᱟ ᱪᱮ ᱱᱚᱣᱟ ᱵᱤᱨᱩᱫᱽ ᱨᱮ ᱜᱷᱟᱹᱛᱤ ᱵᱚᱱ ᱪᱟᱞᱟᱜᱼᱟ? ᱟᱫᱚ ᱚᱱᱮᱻᱜ ᱟ ᱱᱚᱣᱟ ᱟᱞᱮ ᱥᱮᱫ ᱫᱚ ᱚᱱᱮ ᱚᱱᱮᱝ ᱠᱟ ᱠᱤᱪᱷᱩ ᱜᱚᱞᱯᱷᱚ ᱵᱟᱲᱟ ᱦᱩᱭ ᱭᱟᱠᱟᱱ ᱜᱮᱭᱟ ᱡᱮ, ᱵᱟ ᱵᱚᱱ ᱩᱱᱟᱹᱜ ᱫᱚᱻᱵᱽ ᱵᱚᱱᱫᱚ ᱨᱮᱱᱟᱜ ᱜᱮ, ᱚᱱᱟ ᱠᱚ ᱱᱤᱭᱟᱹ ᱫᱚ ᱫᱚᱠᱚ ᱟᱹᱛᱩ ᱟᱹᱛᱩ ᱠᱚᱨᱮ ᱫᱚᱠᱚ ᱞᱟᱹᱭ ᱵᱟᱲᱟᱣ ᱟᱠᱟᱫ ᱠᱚᱜᱮᱭᱟ ᱚᱱᱟ᱾ ᱟᱹᱛᱩ ᱠᱚᱨᱮ ᱫᱚ ᱵᱟᱝ ᱪᱟᱞᱟᱜᱼᱟ ᱱᱚᱣᱟ ᱠᱚ ᱡᱤᱱᱤᱥ ᱠᱚᱫᱚ᱾
ᱟᱫᱚ ᱜᱚᱝᱠᱮ ᱤᱧ ᱦᱚᱸ ᱥᱮᱜ ᱤᱧ ᱞᱟᱹᱭᱼᱟ ᱛᱟᱞᱟᱝ ᱜᱮ, ᱦᱮᱸᱜ ᱦᱮᱸᱜ ᱚᱱᱟᱨᱮ ᱤᱧ ᱟᱸ ᱚᱸᱰᱮ ᱟᱹᱛᱩ ᱯᱟᱦᱴᱟ ᱨᱮ ᱥᱮ ᱟᱞᱮ ᱠᱮᱞᱟᱵᱽ ᱯᱟᱦᱴᱟ ᱠᱷᱚᱱᱟᱜ ᱚᱱᱠᱟᱜᱮ ᱮᱸ ᱤᱧ ᱦᱚᱸ ᱨᱚᱲ ᱠᱟᱛᱮᱫ ᱫᱚ ᱧᱮᱞ ᱦᱩᱭ ᱠᱟᱱ ᱜᱮᱭᱟ, ᱱᱮᱭᱟᱣ ᱫᱚ ᱦᱩᱭᱩᱜ ᱠᱟᱱᱟ, ᱪᱮᱫ ᱞᱮᱠᱟ, ᱡᱮ ᱱᱚᱜᱼᱚᱭ ᱡᱚᱠᱷᱹᱹᱹ ᱠᱷᱚᱱ ᱦᱚᱸ ᱟᱞᱮᱭᱟᱜ ᱯᱷᱟᱱᱥᱚᱱ ᱦᱩᱭᱩᱜ ᱛᱟᱞᱮᱭᱟ, ᱟᱞᱮ ᱦᱚᱞᱮ ᱫᱚᱦᱚᱭ ᱜᱮᱭᱟ ᱛᱚ, ᱟᱫᱚ ᱥᱮᱨᱢᱟ ᱨᱮ ᱢᱮᱫ ᱫᱷᱟᱣ ᱠᱟᱛᱮ, ᱟᱫᱚ ᱚᱱᱟ ᱥᱮᱨᱢᱟ ᱨᱮ ᱢᱤᱫ ᱫᱷᱟᱣ ᱡᱚᱠᱷᱚᱱ ᱢᱤᱴᱤᱱ ᱢᱤᱫ ᱠᱚ ᱦᱩᱭᱩᱜᱼᱟ, ᱟᱫᱚ ᱩᱱ ᱥᱚᱢᱚᱡ ᱞᱮ ᱩᱭᱦᱟᱹ ᱵᱷᱟᱹᱵᱤᱭᱟ, ᱟᱫᱚ ᱮᱜ ᱚᱨᱠᱮᱥᱴᱨᱟ, ᱟᱹ ᱱᱤᱭᱟᱹ ᱫᱷᱟᱣ ᱚᱨᱠᱮᱥᱴᱟᱨᱼᱟ ᱵᱚᱱ ᱫᱚᱦᱚᱭᱟ, ᱦᱮᱸ ᱦᱮᱸ ᱚᱨᱠᱮᱥᱴᱟᱨᱼᱟ ᱵᱚᱱ ᱫᱚᱦᱚᱭᱟ ᱥᱟᱱᱟᱢ ᱦᱚᱲ ᱠᱚ ᱞᱟᱹᱭᱟᱹ ᱠᱮᱫᱟ ᱠᱚ ᱾ ᱤᱱᱟᱹ ᱛᱟᱭᱚᱱᱚᱢ ᱡᱩᱫᱤ ᱟᱢ ᱦᱚᱸᱢ ᱞᱟᱹᱭᱼᱟ ᱡᱮ ᱟᱪᱪᱷᱟ ᱚᱨᱠᱮᱥᱴᱟᱨ ᱫᱚ ᱪᱮᱜ ᱞᱮᱠᱟ? ᱦᱮᱸ ᱢᱤᱫ ᱧᱤᱫᱟᱹ ᱞᱟᱹᱜᱤᱫ ᱵᱚᱱ ᱫᱚᱦᱚᱭᱟ ᱥᱮ, ᱛᱟᱞᱟ ᱧᱤᱫᱟᱹ ᱞᱟᱹᱜᱤᱫ ᱵᱚᱱ ᱫᱚᱦᱚᱭᱟ? ᱟᱫᱚ ᱟᱹᱰᱤ ᱦᱚᱲ ᱠᱚ, ᱟᱹᱰᱤ ᱨᱚ- ᱢᱚᱛᱚ ᱵᱟᱫ ᱠᱚ ᱮᱢ ᱛᱟᱠᱚ ᱣᱟᱠᱚ, ᱟᱠᱚ ᱠᱚ ᱞᱮᱠᱟ ᱛᱮ ᱚᱠᱚᱭ ᱫᱚᱭ ᱞᱟᱹᱭᱼᱟ ᱦᱮ ᱥᱟᱺᱜᱤᱧ ᱫᱤᱥᱚᱢ ᱯᱮᱲᱟ ᱵᱟᱵᱚᱱ ᱧᱟᱢ ᱠᱚᱣᱟ ᱡᱩᱫᱤ ᱟᱵᱚ ᱱᱚᱝᱠᱟ ᱥᱩᱨ ᱥᱩᱯᱩᱨ ᱧᱟᱢ ᱠᱚᱣᱟ ᱵᱚᱱ ᱠᱷᱟᱹᱞᱤ ᱥᱟᱺᱜᱤᱧ ᱫᱤᱥᱚᱢ ᱦᱚᱲ ᱜᱮᱛᱚ ᱠᱚ ᱯᱮᱲᱟ ᱜᱮᱛ ᱠᱚ ᱠᱤᱨᱤᱧ ᱛᱟᱵᱚᱱᱟ ᱞᱟᱹᱰᱩ ᱠᱚ ᱾ ᱤᱧᱟᱜ ᱦᱚ ᱫᱚᱠᱟᱱ ᱨᱮ ᱦᱟᱱᱟ ᱝᱠᱟᱱᱟᱜ ᱢᱤᱫᱴᱟᱝ ᱩᱭᱦᱟᱹᱨ ᱵᱷᱟᱵᱱᱟ ᱟᱹᱰᱤ ᱦᱚᱲᱟᱜ ᱜᱮ ᱛᱟᱦᱮᱱ ᱛᱟᱠᱚᱣᱟ ᱾
ᱦᱮᱸ ᱾
ᱟᱫᱚ ᱛᱟᱦᱞᱮ ᱱᱤᱝᱠᱟ ᱞᱮᱠᱟᱨᱮ ᱧᱮᱞᱚᱜᱚᱜᱼᱟ ᱡᱮ ᱩᱱᱠᱩ